ᱦᱮᱞᱳ?
ᱦᱳᱭ ᱡᱚᱦᱟᱨ ᱜᱮ ᱜᱚᱢᱠᱮ᱾
ᱦᱳᱭ ᱡᱚᱦᱟᱨ ᱜᱮ᱾
ᱦᱩᱸ᱾
ᱛᱚ ᱪᱮᱫ ᱞᱮᱠᱟ ᱢᱮᱱᱟᱜ ᱵᱟᱲᱟ ᱵᱮᱱᱟ?
ᱚ ᱟᱹᱞᱤᱧ ᱫᱚ ᱱᱟᱯᱟᱭ ᱜᱮ ᱱᱟᱦᱟᱜ, ᱢᱚᱸᱡᱽ ᱜᱮ ᱦᱮᱱᱟᱜ ᱞᱤᱧᱟ ᱟᱨ ᱚᱲᱟᱜ ᱨᱮᱱ ᱦᱚᱸ ᱜᱚᱜᱚᱼᱵᱟᱵᱟ ᱛᱟᱠᱚ ᱦᱚᱸ ᱱᱟᱯᱟᱭ ᱜᱮ ᱢᱮᱱᱟᱜ ᱠᱚᱣᱟ?
ᱦᱳᱭ᱾
ᱟᱨ ᱟᱯᱮ ᱠᱚᱜᱮ ᱪᱮᱫ ᱞᱮᱠᱟ ᱵᱟᱝ ᱵᱮᱱᱟᱣ ᱵᱟᱲᱟ ᱯᱮᱭᱟ?
ᱦᱳᱭ ᱜᱚᱝᱠᱮ ᱟᱞᱮ ᱦᱚᱸ ᱱᱟᱯᱟᱭ ᱵᱟᱲᱟ ᱜᱮᱭᱟᱞᱮ ᱟᱨ ᱥᱟᱶᱨᱮ ᱜᱚᱜᱚᱼᱵᱟᱵᱟ ᱛᱟᱠᱚ ᱦᱚᱸ ᱱᱟᱯᱟᱭ ᱜᱮ ᱢᱮᱱᱟᱜ ᱵᱟᱲᱟ ᱠᱚᱣᱟ ᱚᱲᱟᱜ ᱠᱚᱨᱮ ᱾
ᱦᱳᱭ ᱾
ᱟᱨ ᱡᱟᱛᱮ ᱡᱮᱢᱚᱱ ᱱᱚᱝᱠᱟ ᱜᱮᱵᱚᱱ ᱛᱟᱦᱮᱱᱟ ᱱᱚᱣᱟ ᱜᱮᱵᱚᱱ ᱠᱩᱠᱢᱩ ᱫᱚᱦᱚᱭᱟ᱾
ᱦᱳᱭ ᱚᱱᱟ ᱢᱟ ᱡᱚᱛᱚ ᱦᱚᱲ ᱜᱮᱵᱚᱱ ᱟᱥᱚᱜ ᱠᱟᱱᱟ ᱢᱚᱡᱽ ᱜᱮ ᱟᱨ ᱱᱟᱯᱟᱭ ᱵᱚᱱ ᱛᱟᱦᱮᱸ ᱞᱮᱱ ᱠᱷᱟᱱ ᱜᱮ ᱵᱩᱜᱤᱭᱟᱜ᱾
ᱦᱳᱭ, ᱦᱳᱭ-ᱦᱳᱭ᱾ ᱛᱚᱵᱮ ᱜᱚᱝᱠᱮ ᱠᱟᱛᱷᱟ ᱵᱮᱱ ᱫᱤᱥᱟᱹᱣ ᱜᱚᱫᱟ ᱡᱚᱛᱚ ᱟᱹᱞᱤᱧ ᱴᱷᱮᱱ?
ᱦᱩᱸ᱾ ᱛᱚᱵᱮ ᱢᱤᱫ, ᱢᱤᱫᱴᱮᱡ ᱠᱟᱛᱷᱟᱧ ᱠᱩᱞᱤ ᱵᱮᱱᱟ?
ᱦᱳᱭ ᱞᱟᱹᱭ ᱵᱮᱱ᱾
ᱟᱨ᱾ ᱟᱵᱚᱣᱟᱜ ᱥᱟᱱᱛᱟᱞ ᱥᱚᱢᱟᱡᱽ, ᱥᱚᱢᱟᱡᱽ ᱵᱤᱥᱚᱭ ᱛᱮᱜᱮ ᱟᱨ᱾ ᱚᱠᱟ ᱫᱚ ᱥᱚᱨᱦᱟᱭ ᱵᱚᱱ ᱢᱟᱱᱟᱣ ᱠᱟᱱ
ᱦᱳᱭ᱾
ᱚᱱᱟ ᱥᱚᱨᱦᱟᱭ ᱨᱮ ᱪᱮᱫ ᱪᱟᱸᱫᱚ ᱯᱮ ᱢᱟᱱᱟᱣᱟ ᱛᱤᱱ ᱡᱚᱠᱷᱮᱱ ᱟᱨ ᱪᱮᱫ ᱞᱮᱠᱟᱯᱮ ᱢᱟᱱᱟᱣᱟ ᱟᱯᱮᱥᱮᱫ ᱫᱚ?
ᱦᱳᱭ, ᱦᱳᱭ ᱴᱷᱤᱠ᱾ ᱦᱮᱸ ᱟᱹᱰᱤ ᱱᱟᱯᱟᱭ ᱠᱩᱠᱞᱤ ᱜᱮᱵᱮᱱ ᱠᱩᱞᱤ ᱠᱮᱫ ᱞᱤᱧᱟᱹ? ᱥᱮ ᱵᱮᱱ ᱫᱚᱦᱚ ᱠᱮᱫᱟ ᱟᱹᱞᱤᱧ ᱴᱷᱮᱱ ᱟᱨ ᱱᱚᱣᱟ ᱢᱤᱫᱴᱮᱱ ᱟᱵᱚᱣᱟᱜ ᱥᱚᱢᱟᱡᱽ ᱨᱮᱱ ᱟᱹᱰᱤ ᱢᱟᱨᱟᱝ ᱢᱤᱫᱴᱮᱱ ᱞᱟᱹᱴᱩ ᱯᱚᱨᱚᱵᱽ ᱠᱟᱱ ᱛᱟᱵᱚᱱᱟ ᱛᱚ ᱚᱱᱟ ᱵᱤᱥᱚᱭ ᱛᱮᱵᱮᱱ ᱠᱩᱠᱞᱤ ᱠᱮᱫ ᱞᱤᱧᱟᱹ ᱛᱚ ᱟᱭᱢᱟ ᱥᱟᱨᱦᱟᱣ ᱞᱤᱧ ᱮᱢᱟ ᱵᱤᱱᱟ
ᱦᱳᱭ
ᱚ ᱛᱚ ᱵᱟᱦᱟ ᱥᱮ ᱥᱚᱨᱦᱟᱭ ᱟᱞᱮ ᱫᱚ ᱦᱟᱸᱜ ᱜᱚᱝᱠᱮ ᱤᱭᱟᱹ ᱢᱮᱱᱮᱫ ᱠᱟᱱᱟᱞᱮ ᱵᱟᱦᱟ ᱫᱚ ᱦᱟᱸᱜ ᱢᱟᱲᱟᱝ ᱫᱚᱞᱤᱧ ᱮᱦᱚᱵ ᱫᱟ ᱤᱭᱟᱹ ᱢᱟᱱᱮ ᱱᱚᱣᱟ ᱠᱷᱚᱱ ᱜᱮᱞᱤᱧ ᱮᱦᱚᱵᱟ ᱢᱟᱱᱮ ᱵᱚᱪᱷᱚᱨ ᱨᱮ ᱛᱤᱱᱟᱹᱜ ᱵᱚᱱ ᱵᱚᱸᱜᱟᱜ ᱠᱟᱱᱟ ᱛᱚᱵᱮ ᱡᱚᱛ ᱛᱚ ᱢᱤᱫ ᱥᱟᱶ ᱨᱮᱞᱤᱧ ᱞᱟᱹᱭᱟ ᱟᱫᱚ ᱚᱱᱟ ᱦᱚᱸ ᱟᱹᱵᱤᱱᱟᱜ ᱢᱟᱱᱮ ᱛᱮᱞᱟ ᱦᱚᱸ ᱚᱸᱰᱮᱜᱤ ᱧᱟᱢ ᱩᱛᱟᱹᱨᱚᱜᱼᱟ ᱴᱷᱤᱠ ᱜᱮᱭᱟ
ᱦᱚᱭ ᱦᱚᱭ ᱜᱟᱱᱚᱜᱼᱟ ᱢᱟ ᱞᱟᱹᱭᱵᱮᱱ
ᱛᱚ ᱟᱞᱮ ᱫᱚ ᱜᱚᱢᱠᱮ ᱡᱮᱞᱮᱠᱟ ᱵᱮᱱ ᱢᱮᱱ ᱠᱮᱭᱟ ᱢᱟᱱᱮ ᱢᱤᱫ ᱥᱮᱨᱢᱟ ᱨᱮ ᱪᱟᱨ ᱫᱷᱟᱣ ᱨᱮ ᱪᱟᱨ ᱫᱷᱟᱣ ᱞᱮ ᱢᱟᱱᱮ ᱵᱚᱸᱜᱟᱜ ᱠᱟᱱᱟ ᱛᱚ ᱟᱫᱚ ᱚᱱᱟ ᱠᱚᱫᱚ ᱦᱟᱸᱜ ᱱᱤᱭᱟᱹ ᱜᱮ ᱠᱩ ᱠᱩᱜᱮ ᱠᱟᱱ ᱜᱮᱭᱟ ᱯᱚᱨᱛᱷᱚ ᱛᱷᱚᱢ ᱱᱤᱛᱚᱜ ᱦᱚᱸᱜᱼᱚᱭ ᱯᱟᱨᱚᱢᱮᱱ ᱛᱟᱞᱮᱭᱟ ᱦᱟᱸᱜ ᱢᱟᱱᱮ ᱮᱨᱚᱜ ᱟᱨ ᱮᱨᱚᱜ ᱛᱚ ᱮᱨᱚᱜ ᱫᱚ ᱱᱚᱣᱟ ᱠᱟᱱ ᱜᱮᱭᱟ ᱜᱚᱝᱠᱮ ᱡᱮᱞᱮᱠᱟ ᱵᱮᱱ ᱢᱮᱱ ᱠᱮᱭᱟ ᱜᱷᱩᱲᱩ ᱜᱟᱹᱪᱷᱤ ᱦᱚᱜ ᱚᱭ ᱦᱟᱸᱜ ᱵᱚᱱ ᱟᱯᱷᱚᱨ ᱠᱮᱫ ᱛᱚ ᱚᱱᱟ ᱞᱟᱦᱟ ᱞᱟᱦᱟᱛᱮ ᱚᱱᱟ ᱦᱩᱲᱩ ᱠᱚ ᱪᱮᱫ ᱠᱚ ᱜᱟᱹᱪᱷᱤ ᱠᱚ ᱟᱛᱮᱫ ᱟᱯᱷᱚᱨ ᱠᱷᱟᱹᱛᱤᱨ ᱥᱮ ᱚᱱᱟ ᱧᱩᱛᱩᱢ ᱠᱚᱛᱮ ᱜᱮ ᱢᱟᱱᱮ ᱢᱤᱫ ᱴᱮᱱ ᱦᱟᱸᱜ ᱵᱚᱱ ᱯᱩᱡᱟᱹᱜ ᱠᱟᱱᱟ ᱛᱚ ᱚᱱᱟ ᱚᱱᱟ ᱯᱩᱡᱟᱹ ᱨᱮᱭᱟᱜ ᱧᱩᱛᱩᱢ ᱜᱮ ᱦᱟᱸᱜ ᱢᱟᱱᱮ ᱮᱨᱚᱜ ᱯᱩᱡᱟᱹ ᱵᱚᱱ ᱢᱮᱱ ᱠᱟᱣᱫᱟᱜ ᱟ ᱛᱚ ᱚᱱᱮ ᱚᱱᱟ ᱢᱤᱫᱴᱮᱡ ᱛᱚ ᱚᱱᱟ ᱫᱚ ᱦᱚᱸᱜᱼᱚᱭ ᱟ ᱪᱟᱞᱟᱣᱮᱱ ᱪᱟᱸᱫᱳ ᱜᱮ ᱦᱟᱜ ᱞᱮ ᱤᱭᱟᱹ ᱵᱟᱲᱟᱭᱱᱟ ᱢᱟᱱᱮ ᱯᱩᱡᱟᱹ ᱵᱟᱲᱟᱭᱱᱟ ᱛᱚ ᱚᱱᱟ ᱛᱟᱭᱚᱢ ᱜᱚᱝ ᱠᱮ ᱦᱟᱸᱜ ᱟᱨᱦᱚᱸ ᱢᱤᱫᱴᱮᱱ ᱯᱩᱡᱟᱹ ᱢᱮᱱᱟᱜ ᱛᱟᱞᱮᱭᱟ ᱦᱟᱸᱜ ᱛᱚ ᱚᱱᱟᱫᱚ ᱡᱚᱠᱷᱚᱱ ᱦᱩᱲᱩ ᱠᱚ ᱡᱚᱛᱚ ᱦᱚᱲᱟᱜ ᱵᱤᱞᱤᱜᱼᱟ ᱛᱚ ᱡᱚᱠᱷᱚᱱ ᱜᱮᱫᱚᱜ ᱜᱮᱫ ᱛᱟᱞᱦᱮ ᱦᱟᱸᱜ ᱜᱮᱫ ᱥᱟᱢᱴᱟᱣ ᱵᱟᱲᱟᱭᱟᱞᱮ ᱦᱟᱸᱜ ᱛᱚᱵᱮ ᱚᱱᱟ ᱞᱟᱦᱟ ᱞᱟᱦᱟᱛᱮ ᱢᱤᱫ ᱢᱤᱫᱴᱮᱱ ᱟᱨᱦᱚᱸᱞᱮ ᱯᱩᱡᱟᱹᱜᱼᱟ ᱛᱚ ᱚᱱᱟ ᱯᱩᱡᱟᱹ ᱫᱚ ᱮᱱᱛᱮᱫ ᱟᱞᱮ ᱫᱚ ᱢᱟᱱᱮ ᱤᱭᱟᱹ ᱯᱩᱡᱟᱹ ᱠᱟᱱ ᱛᱟᱞᱮᱭᱟ ᱢᱟᱱᱮ ᱟ ᱡᱟᱱᱛᱷᱟᱲ
ᱦᱳᱭ ᱦᱳᱭ
ᱡᱟᱱᱛᱷᱟᱲ ᱞᱮ ᱢᱮᱛᱟᱜᱼᱟ ᱟᱨ ᱚᱱᱟ ᱫᱚ ᱦᱩᱲᱩ ᱜᱮᱫ ᱞᱟᱦᱟ ᱞᱟᱦᱟᱛᱮ ᱥᱮ ᱚᱱᱟ ᱦᱩᱲᱩ ᱜᱮᱫ ᱞᱟᱹᱜᱤᱫ ᱜᱮ ᱦᱟᱸᱜ ᱢᱤᱫ ᱢᱤᱫᱴᱮᱡ ᱯᱩᱡᱟᱹ ᱞᱮ ᱫᱚᱦᱚᱭᱟ ᱚᱱᱟ ᱧᱩᱛᱩᱢ ᱚᱱᱟ ᱯᱩᱡᱟᱹ ᱨᱮᱭᱟᱜ ᱧᱩᱛᱩᱢ ᱫᱚ ᱦᱩᱭᱩᱜ ᱠᱟᱱᱟ ᱡᱟᱱᱛᱷᱟᱲ ᱚᱱᱟ ᱫᱚ ᱦᱚᱭᱛᱮ ᱯᱚᱨᱮ ᱚᱠᱴᱳᱵᱚᱨ ᱵᱟᱝ ᱫᱚ ᱱᱚᱵᱷᱮᱢᱵᱚᱨ ᱦᱟᱸᱜ ᱚᱱᱟ ᱠᱚ ᱪᱟᱸᱫᱳ ᱚᱠᱛᱚ ᱨᱮᱜᱮ ᱦᱟᱸᱜ ᱟᱨ ᱚᱱᱟ ᱛᱟᱭᱚᱢ ᱫᱚ ᱡᱚᱠᱷᱚᱱ ᱡᱚ ᱦᱩᱲᱩ ᱡᱚᱛᱚ ᱦᱚᱲ ᱵᱚᱱ ᱜᱮᱫ ᱥᱟᱢᱴᱟᱣ ᱵᱟᱲᱟ ᱠᱮᱫᱟ ᱛᱚᱵᱮ ᱢᱤᱫᱴᱮᱡ ᱚᱲᱟᱜ ᱠᱚᱨᱮ ᱮᱱᱛᱮᱫ ᱰᱤᱲᱢᱤ ᱠᱚ ᱟᱛᱮᱫ ᱯᱮᱨᱮᱡ ᱵᱟᱲᱟᱭᱮᱱ ᱛᱟᱵᱚᱱᱟ ᱛᱚ ᱟᱭᱢᱟ ᱜᱮ ᱨᱟᱹᱥᱠᱟᱹ ᱨᱚᱢᱚᱡᱽ ᱢᱟ ᱦᱩᱭᱩᱜ ᱜᱮᱭᱟ ᱛᱚ ᱦᱩᱲᱩ ᱠᱚ ᱢᱮᱱᱟᱜ ᱛᱟᱵᱚᱱᱟ ᱢᱮᱱᱛᱮ ᱚᱱᱟ ᱠᱚ ᱦᱩᱫᱤᱥ ᱛᱮ ᱥᱮ ᱚᱱᱟ ᱠᱚ ᱨᱟᱹᱥᱠᱟᱹ ᱛᱮ ᱢᱤᱫᱴᱮᱡ ᱯᱚᱨᱚᱵᱽ ᱵᱚᱱ ᱢᱟᱱᱟᱣᱫᱟ ᱚᱱᱟ ᱯᱚᱨᱚᱵᱽ ᱫᱚ ᱠᱟᱱ ᱛᱟᱵᱚᱱᱟ ᱟᱹᱰᱤ ᱢᱟᱨᱟᱝ ᱯᱚᱨᱚᱵᱽ ᱠᱟᱱ ᱜᱮᱭᱟ ᱟᱨ ᱟᱹᱵᱩ ᱞᱟᱹᱜᱤᱫ ᱥᱮ ᱩᱱ ᱨᱮᱜᱮ ᱦᱟᱸᱜ ᱢᱟᱱᱮ ᱡᱚᱛᱚ ᱵᱚᱸᱜᱟ ᱵᱚᱱ ᱧᱩᱢ ᱠᱟᱛᱮᱫ ᱥᱮ ᱵᱚᱸᱜᱟ ᱦᱚᱵᱚᱱ ᱧᱩᱢ ᱠᱟᱛᱮᱫ ᱵᱚᱱ ᱯᱩᱡᱟᱹ ᱠᱚᱜᱮᱭᱟ ᱚᱱᱟ ᱫᱚ ᱦᱩᱭᱩᱜ ᱠᱟᱱᱟ ᱥᱚᱨᱦᱟᱭ ᱟᱨ ᱚᱱᱟ ᱫᱚ ᱦᱟᱸᱜ ᱠᱟᱱᱟ ᱜᱚᱢᱠᱮ ᱡᱟᱱᱩᱣᱟᱨᱤ ᱪᱟᱸᱫᱳ᱾ ᱡᱟᱱᱩᱣᱟᱨᱤ ᱪᱟᱸᱫᱩ ᱜᱮ ᱦᱟᱸᱜ ᱞᱮ ᱢᱟᱱᱟᱣᱟ ᱟᱨ ᱩᱱ ᱨᱮᱜᱮ ᱦᱟᱸᱜ ᱢᱟᱱᱮ ᱡᱷᱚᱛᱚ ᱵᱚᱸᱜᱟ ᱯᱩᱡᱟᱹ ᱵᱟᱲᱟ ᱠᱟᱛᱮᱫ, ᱟᱫᱚ ᱦᱟᱸᱜ ᱢᱟᱱᱮ ᱨᱟᱹᱥᱠᱟᱹ ᱨᱚᱢᱚᱡᱽ ᱟᱞᱮ ᱦᱚᱸᱞᱮ ᱢᱟᱱᱟᱣ ᱠᱮᱫ ᱜᱮ᱾ ᱟᱨ ᱥᱚᱨᱦᱟᱭ ᱫᱚ ᱢᱟᱱᱮ ᱜᱚᱝᱠᱮ ᱟᱞᱮ ᱫᱚ ᱢᱚᱬᱮ ᱫᱤᱱ ᱪᱟᱞᱟᱜ ᱛᱟᱞᱮᱭᱟ ᱦᱟᱸᱜ᱾ ᱢᱚᱬᱮ ᱫᱤᱱ ᱫᱚ ᱪᱮᱫ ᱞᱮᱠᱟ? ᱮᱛᱚᱦᱚᱵ ᱦᱤᱞᱳᱜ ᱢᱟ ᱦᱟᱸᱜ ᱠᱷᱩᱱᱴᱟᱹᱣ, ᱵᱟᱴᱟᱣ ᱢᱟᱱᱮ ᱵᱟᱹᱫᱽ ᱯᱩᱡᱟᱹ? ᱚᱱᱟ ᱵᱟᱹᱫᱽ ᱯᱩᱡᱟᱹ ᱵᱟᱹᱫᱽ ᱞᱮ ᱯᱩᱡᱟᱹᱭᱟ ᱵᱟᱝ ᱵᱟᱨᱦᱮ ᱨᱮ ᱛᱚ ᱚᱱᱟ ᱫᱚ ᱚᱛᱮ ᱮᱛᱚᱦᱚᱵ ᱵᱷᱤᱞᱟᱹ ᱦᱟᱸᱜ ᱦᱟᱸᱜ ᱞᱮ ᱯᱩᱡᱟᱹᱭᱟ᱾ ᱛᱚ ᱩᱱ ᱦᱤᱲᱚᱜ ᱫᱚ ᱛᱚ ᱠᱷᱩᱱᱴᱟᱹᱣᱞ ᱞᱮ ᱢᱮᱛᱟᱜ ᱠᱟᱱᱟ᱾ ᱚᱱᱟ ᱫᱚᱥᱟᱨ ᱦᱤᱞᱳᱜ ᱫᱚ ᱢᱟᱱᱮ ᱜᱚᱲᱟ ᱨᱮ ᱦᱟᱸᱜ ᱞᱮ ᱯᱩᱡᱟᱹᱭᱟ ᱦᱳᱲᱳ ᱦᱳᱲᱳ᱾ ᱛᱤᱱᱟᱹᱜ ᱜᱷᱟᱨᱚᱸᱡᱽ ᱢᱮᱱᱟᱜᱼᱟ ᱤᱱᱟᱹᱜ ᱱᱤᱡᱮᱨ ᱱᱤᱡᱮᱨ ᱜᱷᱟᱨᱚᱸᱡᱽ ᱥᱟᱜ ᱜᱷᱟᱨᱨᱚᱸᱡᱽ ᱨᱮᱭᱟᱜ ᱜᱚᱲᱟ ᱨᱮ ᱦᱟᱸᱜ ᱠᱚ ᱯᱩᱡᱟᱹᱭᱟ ᱥᱮ ᱟᱞᱮ ᱞᱮ ᱯᱩᱡᱟᱹᱭᱟ᱾ ᱛᱚ ᱚᱱᱟ ᱦᱤᱞᱟᱹᱜ ᱯᱩᱡᱟᱹ ᱫᱚ ᱦᱟᱸᱜ ᱞᱮ ᱢᱮᱛᱟᱜ ᱠᱟᱱᱟ ᱫᱟᱠᱟᱭ᱾ ᱚᱱᱟ ᱫᱤᱱ ᱫᱚ ᱦᱟᱸᱜ ᱞᱮ ᱢᱮ ᱢᱮᱛᱟᱜ ᱠᱟᱱᱟ ᱫᱟᱠᱟᱭ᱾ ᱤᱱᱟᱹ ᱠᱟᱛᱮᱫ ᱫᱚ ᱦᱟᱸᱜ ᱞᱮ ᱢᱮᱛᱟᱜ ᱠᱟᱱᱟ ᱠᱷᱩᱱᱴᱟᱹᱣ᱾ ᱠᱷᱩᱱᱴᱟᱹᱣ ᱫᱚ ᱵᱟᱝᱟ ᱟᱹ ᱪᱮᱞᱮᱫ ᱦᱟᱹᱠᱩ ᱠᱟᱴᱠᱚᱢ ᱯᱟᱥᱮᱜ᱾ ᱛᱚ ᱡᱟᱦᱟᱸᱭ ᱦᱟᱹᱠ ᱦᱟᱹᱠᱩ ᱠᱟᱴᱠᱚᱢ ᱚ ᱦᱳᱭ ᱠᱷᱩᱱᱴᱟᱹᱣ ᱦᱟᱝ ᱟᱪᱪᱷᱟ ᱟᱪᱪᱷᱟ ᱴᱷᱤᱠ ᱫᱤᱥᱟᱹ ᱟᱫ-ᱞᱤᱝᱟ ᱵᱤᱱ᱾ ᱛᱚ ᱠᱷᱩᱱᱴᱟᱹᱣ ᱞᱮ ᱢᱮᱛᱟᱜ ᱠᱟᱱᱟ᱾ ᱛᱚ ᱚᱱᱟ ᱛᱟᱭᱚᱢ ᱫᱚ ᱦᱟᱸᱜ᱾ ᱟᱻ ᱦᱟᱹᱠᱩ ᱠᱟᱴᱠᱚᱢ᱾ ᱛᱚ ᱡᱚᱛᱚ ᱦᱚᱲ ᱢᱤᱞᱟᱹᱣ ᱠᱟᱛᱮ ᱜᱮ ᱦᱟᱸᱜ ᱜᱟᱰᱰᱷᱟ ᱨᱮ ᱥᱮ ᱚᱠ ᱚᱠᱟ ᱯᱩᱠᱷᱨᱤ ᱨᱮᱪᱚᱝ ᱦᱟᱸᱜ ᱢᱤᱞᱟᱹᱣ ᱠᱟᱛᱮ ᱦᱟᱹᱠᱩᱞᱮ ᱜᱚᱡ ᱠᱚᱣᱟ᱾ ᱜᱚᱡ ᱟᱹᱜᱩ ᱠᱚᱣᱟᱞᱮ ᱛᱟᱭᱚᱢ ᱛᱮᱞᱮ ᱦᱟᱹᱴᱤᱧ ᱠᱚᱣᱟ᱾ ᱛᱚ ᱚᱱᱟ ᱛᱮᱦᱟᱸᱜ ᱦᱟᱹᱠᱩ ᱠᱟᱴᱠᱢ᱾ ᱛᱟᱭᱚᱢ ᱛᱮ ᱦᱟᱸᱜ ᱯᱟᱥᱮᱡ ᱡᱟᱞᱮ ᱦᱟᱸᱜ ᱯᱟᱲᱟᱜ ᱠᱟᱱᱟ ᱪᱮᱛᱟ, ᱢᱤᱫ ᱫᱤᱱ ᱚᱠᱟ ᱦᱤᱞᱳᱜ ᱪᱚᱝ᱾ ᱡᱟᱞᱮ᱾ ᱤᱱᱟᱹ ᱠᱟᱛᱮ ᱦᱟᱸᱜ ᱢᱟᱱᱮ ᱡᱟ ᱡᱟᱞᱮ ᱫᱚ ᱢᱟᱱᱮ ᱰᱟᱦᱟᱨ ᱰᱟᱦᱟᱨ ᱛᱮᱞᱮ ᱮᱱᱮᱡᱚᱜᱼᱟ ᱥᱮ ᱮᱱᱮᱡᱚᱜᱼᱟ ᱥᱮ ᱤᱭᱟᱹ ᱠᱷᱩᱥᱤ ᱨᱟᱹᱥᱠᱟᱹᱜᱼᱟ ᱥᱟᱶᱛᱮ ᱦᱚᱲᱟᱜ ᱥᱮ ᱯᱨᱚᱛᱤ ᱦᱚᱲᱟᱜ ᱜᱷᱟᱨᱚᱸᱡᱽ ᱜᱷᱟᱨᱚᱸᱡᱽ ᱞᱮ ᱮᱱᱮᱡᱚᱜᱼᱟ ᱡᱟᱞᱮ ᱡᱟᱞᱮ ᱭᱟᱞᱮ᱾ ᱦᱳᱭ, ᱚᱱᱟ ᱛᱟᱭᱚᱢ ᱛᱚ ᱢᱟᱱᱮ ᱤᱭᱟᱹ ᱠᱟᱱᱟ᱾ ᱥᱟᱠᱨᱟᱛ, ᱥᱟᱠᱨᱟᱛ ᱦᱤᱞᱳᱜ ᱫᱚ ᱦᱟᱸᱜ ᱢᱟᱱᱮ ᱥᱮᱸᱫᱽᱨᱟ ᱞᱮ ᱪᱟᱞᱟᱜᱼᱟ᱾ ᱥᱮᱸᱫᱽᱨᱟ ᱠᱷᱚᱱ ᱦᱮᱡ ᱠᱟᱛᱮᱫ ᱜᱮ ᱦᱟᱸᱜ ᱢᱟᱱᱮ ᱰᱟᱹᱵᱽᱨᱟᱹ ᱥᱟᱯᱷᱟ ᱵᱟᱲᱟ ᱠᱟᱛᱮᱫ ᱥᱮ ᱪᱷᱟᱴᱠᱟ ᱨᱮ ᱥᱮ ᱨᱟᱪᱟ ᱨᱮ ᱵᱚᱞᱚᱜ ᱞᱟᱦᱟ ᱨᱮ ᱡᱚᱛᱚ ᱦᱚᱲ ᱨᱮᱱ ᱜᱮ ᱜᱚᱜᱚ ᱡᱚᱱᱟ ᱜᱮ ᱦᱟᱸᱜ ᱢᱟᱱᱮ ᱟᱞᱮ ᱫᱚ ᱦᱟᱸᱜ ᱢᱟᱱᱮ ᱠᱟᱴᱟ ᱠᱚ ᱟᱹᱨᱩᱵ ᱥᱟᱯᱷᱟ ᱵᱟᱲᱟ ᱠᱟᱛᱮᱫ ᱩᱸᱜ ᱵᱷᱤᱛ ᱵᱷᱤᱛᱨᱤ ᱥᱮᱫ ᱠᱚ ᱟᱫᱮᱨ ᱞᱮᱭᱟ᱾ ᱪᱷᱴᱠᱟ ᱥᱮᱫ ᱥᱤᱥᱤ ᱟᱨ ᱨᱟᱪᱟ ᱥᱮᱫ ᱥᱮ ᱚᱲᱟᱜ ᱛᱮ ᱠᱚ ᱟᱫᱮᱨ ᱞᱮᱭᱟ ᱦᱟᱸᱜ᱾ ᱛᱚ ᱚᱱᱟ ᱛᱟᱭᱚᱢ ᱜᱮ ᱦᱟᱸᱜ ᱞᱮ ᱰᱟᱹᱵᱽᱨᱟᱹ ᱥᱟᱯᱷᱟ ᱵᱟᱲᱟᱜ ᱠᱟᱱᱟᱞᱮ ᱥᱮ ᱟᱹᱨᱩᱵ ᱥᱟᱯᱷᱟ ᱵᱟᱲᱟᱜ ᱠᱟᱱᱟᱞᱮ ᱦᱟᱸᱜ᱾ ᱛᱚᱵᱮ᱾ ᱚᱱᱟ ᱥᱟᱯᱷᱟ ᱵᱟᱲᱟ ᱠᱟᱛᱮᱫ ᱜᱮ ᱢᱟᱱᱮ ᱚᱲᱟᱜ ᱨᱮ ᱢᱤᱫᱴᱮᱡ ᱯᱩᱡᱟᱹ ᱛᱟᱦᱮᱱᱟ᱾ ᱛᱚ ᱚᱱᱟᱞᱮ ᱯᱩᱡᱟᱹ ᱠᱮᱫ ᱜᱮ᱾ ᱚᱱᱟ ᱯᱩᱡᱟᱹ ᱛᱟᱭᱚᱢ ᱜᱮ ᱦᱟᱸᱜ ᱢᱟᱱᱮ ᱵᱚᱡᱷᱟ ᱛᱩᱧ ᱞᱮ ᱪᱟᱞᱟᱜᱼᱟ᱾ ᱵᱚᱡᱷᱟ ᱛᱩᱧ ᱪᱟᱞᱟᱣ ᱠᱟᱛᱮᱫ, ᱛᱚ ᱦᱟᱸᱜ ᱠᱚᱢᱯᱤᱴᱤᱥᱮᱱ ᱢᱤᱫᱴᱮᱜ ᱞᱮ ᱫᱚᱦᱚᱭᱟ᱾
ᱦᱳᱭ᱾
ᱚᱱᱮ ᱚᱱᱠᱟᱜᱮ᱾ ᱛᱚᱵᱮ ᱜᱚᱝᱠᱮ ᱛᱷᱚᱲᱟ ᱟᱹᱢᱻ ᱦᱳᱭ, ᱟᱵᱮᱱ ᱜᱮ ᱛᱷᱚᱲᱟ ᱞᱟᱹᱭ ᱞᱮᱵᱮᱱ ᱢᱤᱫ ᱵᱟᱨ ᱪᱮᱫ ᱠᱚᱪᱚᱝ᱾ ᱟ ᱟᱹᱞᱤᱧ ᱢᱟᱞᱤᱧ ᱞᱟᱹᱭ ᱠᱮᱫ ᱛᱚᱵᱮ ᱟᱵᱮᱱ᱾ ᱵᱟᱯᱞᱟ ᱵᱤᱥᱟᱹᱭ ᱛᱮ ᱛᱷᱚᱲᱟ ᱜᱟᱱ ᱞᱟᱹᱭ ᱵᱮᱱ᱾ ᱟᱯᱮᱥᱮᱫ ᱪᱮᱫ ᱞᱮᱠᱟ ᱦᱟᱸᱜ ᱠᱚ ᱵᱟᱯᱞᱟᱜ ᱠᱟᱱᱟ? ᱟᱨ ᱟᱯᱮ ᱴᱚᱞᱟ ᱨᱮᱭᱟᱜ ᱥᱚᱢᱟᱡᱽ ᱵᱤᱥᱟᱹᱭ ᱛᱮᱫ ᱜᱮ ᱢᱤᱫ ᱵᱟᱨ ᱪᱮᱫ ᱪᱷᱚᱝ ᱞᱟᱹᱭ ᱵᱮᱱ᱾
ᱚ ᱟᱪᱪᱷᱟ ᱚᱱᱟ ᱵᱮᱱ ᱠᱩᱞᱤ ᱠᱮᱫ ᱞᱤᱧᱟ᱾ ᱟᱹᱰᱤ ᱢᱚᱸᱡᱽ ᱱᱟᱯᱟᱭ ᱞᱤᱧ ᱵᱩᱡᱷᱟᱹᱣ ᱠᱮᱫᱟ᱾ ᱛᱚᱵᱮ ᱵᱟᱯᱞᱟ ᱵᱤᱥᱟᱹᱭ ᱛᱮ ᱵᱟᱯᱞᱟ ᱫᱚ ᱦᱟᱸᱜ ᱟᱞᱮ ᱥᱮᱫ ᱫᱚ ᱦᱟᱻ ᱱᱚᱝᱠᱟ ᱠᱚ ᱵᱟᱯᱞᱟ ᱜᱮ ᱾
ᱦᱳᱭ ᱾
ᱵᱟᱦᱟ ᱠᱚ ᱯᱟᱨᱚᱢ ᱦᱚᱪᱚᱣᱟ ᱵᱟᱦᱟ ᱞᱟᱦᱟ ᱚ ᱯᱚᱨᱮ ᱨᱮ ᱵᱟᱯᱞᱟ ᱠᱚ ᱟᱨᱟᱢᱵᱷᱚᱭᱟ ᱵᱟᱯᱞᱟ ᱞᱟᱦᱟ ᱨᱮᱫᱚ ᱵᱟᱞᱮ ᱵᱟᱯᱞᱟᱜ ᱜᱮᱭᱟ ᱟᱞᱮ ᱥᱮᱫ ᱫᱚ ᱟᱨ ᱵᱟᱯᱞᱟ ᱨᱮᱫᱚ ᱱᱚᱝᱠᱟ ᱞᱮ ᱵᱟᱯᱞᱟ ᱵᱚᱞᱮ ᱟᱨ ᱯᱚᱛᱷᱚᱢ ᱦᱤᱞᱳᱜ ᱫᱚ ᱢᱟᱸᱰᱣᱟᱭᱟᱞᱮ, ᱟᱨ ᱫᱚᱥᱟᱨ ᱦᱤᱞᱳᱜ ᱫᱚ ᱦᱟᱻ ᱥᱤᱸᱫᱽᱨᱟᱹ ᱫᱟᱱ
ᱦᱳᱭ ᱾
ᱚᱱᱟ ᱛᱟᱦᱮᱱᱟ ᱾ ᱟᱨ ᱵᱟᱯᱞᱟ ᱨᱮᱫᱚ ᱧᱤᱫᱟᱹ ᱥᱮ ᱮᱠᱷᱚᱱ ᱠᱚ ᱥᱴᱟᱴ ᱛᱟᱞᱮᱭᱟ ᱮᱦᱚᱵᱚᱜ ᱛᱟᱞᱮᱭᱟ
ᱦᱳᱭ ᱾
ᱥᱩᱱᱩᱢ ᱥᱟᱥᱟᱝ ᱚᱜᱼᱟ ᱠᱚ
ᱦᱳᱭ ᱾
ᱟᱨ ᱥᱮᱥᱩᱱ ᱥᱩᱱᱩᱢ ᱥᱟᱥᱟᱝ ᱟᱨ ᱥᱮ ᱠᱚ ᱮᱢᱟᱱ ᱛᱮ ᱟᱭᱢᱟ ᱰᱷᱮᱨ ᱠᱟᱹᱢᱤ ᱢᱮᱱᱟᱜᱼᱟ, ᱚᱱᱟ ᱠᱚᱠᱚ ᱠᱟᱹᱢᱤ ᱵᱟᱲᱟᱭᱟ ᱤᱱᱠᱟᱹ ᱛᱮᱜᱮ ᱟᱸᱜᱟ ᱪᱟ ᱠᱚ ᱫᱚᱥᱟᱨ ᱦᱤᱞᱳᱜ ᱫᱚ ᱥᱮᱛᱟᱜ ᱨᱮ ᱫᱟᱜ ᱵᱟᱯᱞᱟ ᱠᱚ ᱪᱟᱞᱟᱜᱼᱟ, ᱜᱟᱰᱟ ᱛᱮ
ᱦᱳᱭ ᱾
ᱚᱸᱰᱮ ᱢᱤᱫ ᱵᱟᱨ ᱠᱚ ᱩᱱᱠᱤᱱ ᱚᱠᱚᱭ ᱠᱤᱱ ᱠᱤᱱ ᱵᱟᱯᱞᱟᱜ ᱡᱟᱶᱟᱭ ᱠᱩᱲᱤ ᱟᱨ ᱵᱟᱹᱦᱩ ᱠᱩᱲᱤ, ᱡᱟᱶᱟᱭ ᱠᱚᱲᱟ ᱟᱨ ᱵᱟᱹᱦᱩ ᱠᱩᱲᱤ ᱩᱱᱠᱤᱱ ᱵᱟᱵᱚᱫ ᱨᱮ ᱱᱤᱭᱟᱹ ᱵᱟᱨ ᱜᱟᱰᱟ ᱨᱮᱠᱚ ᱯᱩᱡᱟᱹ ᱮᱢᱟᱱ ᱮᱢᱟᱱ ᱠᱚ ᱟᱨ ᱚᱸᱰᱮ ᱠᱷᱚᱱ ᱨᱩᱣᱟᱹᱲ ᱵᱟᱲᱟ ᱠᱟᱛᱮᱫ ᱜᱮ ᱦᱟᱸᱜ ᱥᱟᱨᱮ ᱵᱟᱠᱤᱭᱟᱜ ᱠᱟᱹᱢᱤ ᱠᱟᱹᱢᱤ ᱵᱟᱲᱟ ᱠᱟᱛᱮᱫ ᱥᱤᱱᱸᱫᱽᱨᱟᱹ ᱫᱟᱱ ᱦᱩᱭᱩᱜᱼᱟ᱾
ᱱᱚᱣᱟ ᱛᱟᱭᱚᱢ
ᱟᱨ ᱵᱟᱯᱞᱟ ᱨᱮᱫᱚ, ᱟᱞᱮ ᱥᱮᱫ ᱫᱚ ᱛᱩᱢᱫᱟᱜ ᱴᱟᱢᱟᱠ ᱜᱮ ᱢᱟᱱᱮ ᱤᱱᱟᱹ ᱠᱚᱛᱮ ᱜᱮ ᱨᱩᱣᱟᱹᱜᱼᱟ ᱟᱞᱮ ᱟᱹᱛᱩ ᱨᱮᱜᱮ ᱢᱮᱱᱟᱜᱼᱟ ᱛᱩᱢᱫᱟᱜ ᱴᱟᱢᱟᱠ ᱟᱨ ᱰᱷᱳᱞ ᱨᱟᱦᱟᱲ
ᱦᱳᱭ ᱾
ᱚᱱᱟ ᱠᱚᱛᱮ ᱜᱮᱠᱚ ᱯᱟᱨᱚᱢ ᱛᱟᱞᱮᱭᱟ ᱾
ᱟᱪᱪᱷᱟ ᱾
ᱟᱨ ᱟᱞᱮ ᱟᱞᱮ ᱟᱹᱛᱩ ᱨᱮᱭᱟᱜ ᱥᱚᱢᱟᱡᱽ ᱫᱚ ᱢᱚᱡᱽ ᱚᱱᱟ ᱵᱤᱥᱚᱭ ᱛᱮ ᱤᱧ ᱞᱟᱹᱭ ᱟᱢᱟ
ᱦᱮᱸ ᱢᱟ ᱞᱟᱹᱭ ᱵᱮᱱ
ᱦᱮᱸ ᱾ ᱟᱞᱮ ᱟᱹᱛᱩ ᱨᱮᱫᱚ ᱱᱟᱦᱟᱜ ᱥᱚᱢᱟᱡᱽ ᱵᱤᱥᱚᱭ ᱛᱮ ᱚᱠᱟ ᱫᱚ ᱵᱟᱦᱟ ᱥᱚᱨᱦᱟᱭ ᱤᱱᱟᱹ ᱠᱚᱜᱮ ᱟᱵᱚᱣᱟᱜ ᱥᱟᱱᱛᱟᱞ ᱥᱚᱢᱟᱡᱽ ᱨᱮᱱᱟᱜ ᱢᱟ ᱤᱱᱟᱹ ᱠᱚᱜᱮ ᱢᱮᱱᱟᱜᱼᱟ ᱵᱟᱝ?
ᱦᱳᱭ ᱾
ᱚᱱᱟ ᱠᱚᱦᱚᱸ ᱢᱚᱸᱡᱽ ᱜᱮᱞᱮ ᱢᱟᱱᱟᱣ ᱤᱫᱤᱭᱮᱫᱟ ᱟᱨ ᱢᱟᱱᱟᱣ ᱡᱟᱣ ᱥᱮᱨᱢᱟ ᱜᱮ ᱟᱹᱰᱤ ᱫᱤᱱ ᱯᱟᱹᱦᱤᱞ ᱠᱷᱚᱱ ᱜᱮ ᱢᱟᱱᱟᱣ ᱟᱹᱜᱩ ᱦᱩᱭ ᱠᱟᱱᱟ ᱚᱱᱠᱟ ᱜᱮ ᱱᱤᱛ ᱫᱷᱟᱹᱵᱤᱡ ᱦᱚᱸ ᱢᱟᱱᱟᱣ ᱟᱨ ᱵᱮᱵᱚᱦᱟᱨ ᱚᱱᱠᱟ ᱜᱮᱞᱮ
ᱦᱳᱭ
ᱟᱨ ᱥᱚᱨᱦᱟᱭ ᱫᱚ ᱦᱟᱸᱜ ᱚᱱᱟ ᱟᱵᱮᱱ ᱵᱮᱱ ᱞᱟᱹᱭ ᱠᱮᱫ ᱞᱮᱠᱟᱜᱮ
ᱦᱳᱭ
ᱡᱟᱱᱩᱣᱟᱨᱤ ᱪᱟᱸᱫᱚ ᱠᱚ ᱢᱟᱱᱟᱣ ᱛᱟᱞᱮᱭᱟ ᱢᱟᱱᱟᱣ ᱟᱞᱮ ᱟᱨᱠᱤ
ᱦᱳᱭ
ᱟᱨ ᱟᱨ ᱥᱚᱨᱦᱟᱭ ᱨᱮᱦᱚᱸ ᱢᱚᱬᱮ ᱜᱚᱴᱮᱡ ᱫᱤᱱ ᱾ ᱢᱚᱬᱮ ᱫᱤᱱ ᱡᱮᱱ ᱵᱟ ᱢᱚᱬᱮ ᱫᱤᱱ ᱠᱚ ᱢᱟᱱᱟᱣ ᱛᱟᱞᱮᱭᱟ ᱾ ᱯᱷᱟᱥᱴ ᱫᱚ ᱦᱩᱭᱩᱜᱼᱟ ᱩᱢ ᱾ ᱫᱟᱠᱟᱭ, ᱠᱷᱩᱱᱴᱟᱹᱣ, ᱡᱟᱹᱞᱤ, ᱦᱟᱹᱠᱩ ᱠᱟᱴᱠᱚᱢ ᱛᱟᱨᱯᱚᱨᱮ ᱥᱟᱠᱨᱟᱛ ᱟᱨ ᱵᱮᱵᱚᱦᱟᱨ ᱠᱚᱢᱟ ᱟᱵᱚ ᱥᱟᱱᱛᱟᱞ ᱥᱚᱢᱟᱡᱽ ᱨᱮᱱᱟᱜ ᱢᱟ, ᱦᱮᱸᱵᱟᱰᱟᱭ ᱜᱮᱭᱟᱵᱚᱱ ᱡᱚᱛᱚ ᱦᱚᱲ ᱜᱤ, ᱟᱹᱰᱤ ᱫᱤᱱ ᱠᱷᱚᱱ ᱵᱚᱱ ᱢᱟᱱᱟᱣ ᱟᱹᱜᱩ ᱟᱠᱟᱫᱟ ᱚᱱᱟ ᱚᱱᱠᱟ ᱞᱮᱠᱟᱜ ᱜᱤ ᱾